ᱦᱮᱞᱳ᱾
ᱦᱩᱸ ᱦᱮᱞᱳ᱾
ᱨᱚᱲ ᱠᱚ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱ ᱜᱮᱭᱟ᱾ ᱤᱧᱟᱹᱜ ᱜᱤ?
ᱚ ᱟᱢᱟᱜ ᱦᱚᱸ ᱟᱸᱡᱚᱢᱚᱜ ᱠᱟᱱ ᱜᱮᱭᱟ ᱡᱳᱭ᱾
ᱛᱷᱚᱲᱟ ᱵᱟᱹᱭ ᱵᱟᱹᱭ ᱧᱚᱜᱼᱟ ᱦᱟᱸᱜ ᱟᱸᱡᱚᱢᱚᱜ ᱠᱟᱱ ᱛᱟᱢᱟ ᱟᱢᱟᱜ ᱨᱚᱲ᱾
ᱤᱧᱟᱹᱜ ᱵᱟᱹᱭ ᱵᱟᱹᱭ ᱟᱸᱡᱚᱢᱚᱜ ᱠᱟᱱᱟ?
ᱚ ᱱᱤᱛᱚᱜ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱚ ᱟᱪᱪᱷᱟ ᱦᱳᱭ᱾
ᱪᱮᱫ ᱮᱢ ᱪᱤᱠᱟᱭᱫᱟ ᱛᱚᱵᱮ?
ᱪᱮᱫ ᱦᱚᱸ ᱵᱟᱝ ᱱᱚᱜᱼᱚᱭ ᱡᱤᱨᱟᱹᱣ ᱵᱟᱲᱟ ᱦᱩᱭ ᱠᱟᱱᱟ ᱫᱟᱠᱟ ᱡᱚᱢ ᱵᱟᱲᱟ ᱠᱟᱛᱮᱫ᱾ ᱦᱳᱭ ᱟᱯᱮ ᱠᱚᱜᱮ ᱪᱮᱫ ᱠᱚᱯᱮ ᱪᱤᱠᱟᱹ ᱵᱟᱲᱟᱭᱮᱫᱼᱟ᱾
ᱟᱞᱮ ᱦᱚᱸ ᱦᱚᱸᱜ ᱵᱟᱠᱤ ᱫᱚᱠᱚ ᱜᱤᱛᱼᱼ ᱜᱤᱛᱤᱡ ᱮᱱᱟ ᱤᱧᱜᱮᱧ ᱟᱹᱣᱨᱤᱧ ᱜᱤᱛᱤᱡᱚᱜᱼᱟ ᱫᱩᱲᱩᱵ ᱠᱟᱱᱟᱹᱧ᱾
ᱟᱪᱪᱷᱟ ᱾
ᱦᱩᱸ ᱾
ᱟᱨ ᱫᱟᱠᱟ ᱠᱚᱫᱚ ᱯᱮ ᱡᱚᱢ ᱠᱮᱜᱼᱟ ᱥᱮ ᱵᱟᱝᱟ?
ᱦᱮᱸ ᱫᱟᱠᱟ ᱠᱚᱫᱚ ᱡᱚᱢ ᱠᱮᱫᱟᱞᱮ ᱮᱱᱟᱱ ᱨᱮᱜᱮ, ᱟᱯᱮ ᱦᱟᱸᱜ?
ᱟᱞᱮ ᱦᱚᱸ ᱡᱚᱢ ᱠᱮᱜᱼᱟ ᱞᱮ ᱮᱱᱟ ᱨᱮᱜᱮ᱾
ᱪᱮᱫ ᱩᱛᱩ?
ᱟᱞᱮ ᱟᱞᱮ ᱫᱚ ᱦᱩᱭᱩᱜ ᱠᱟᱱ ᱛᱤᱦᱤᱧ ᱫᱚ ᱢᱮᱨᱚᱢ ᱡᱤᱞ ᱞᱮ ᱩᱛᱩ ᱞᱮᱜᱼᱟ ᱦᱟᱴ ᱦᱩᱭᱱᱟ ᱛᱚ ᱟᱫᱚ ᱢᱮᱨᱚᱢ ᱡᱤᱞ ᱦᱟᱛᱟᱣ ᱦᱩᱭ ᱞᱮᱱ ᱛᱟᱦᱮᱸ ᱟᱫᱚ ᱚᱱᱟᱜᱮ ᱩᱛᱩ ᱦᱩᱭ ᱠᱟᱱᱟ᱾
ᱦᱩᱸ ᱾
ᱦᱳᱭ ᱟᱨ ᱟᱯᱮ ᱫᱚ ᱪᱮᱫ ᱩᱛᱩ ᱞᱮᱫᱟ ᱯᱮ?
ᱟᱞᱮ ᱠᱚᱸᱰᱦᱟ ᱟᱨ ᱥᱳᱣᱟᱵᱤᱱ ᱫᱟᱹᱞ ᱨᱟᱥᱮ᱾
ᱚ ᱟᱪᱪᱷᱟ ᱛᱚᱵᱮ ᱦᱩᱲᱩ ᱨᱚᱦᱚᱭ ᱠᱚᱫᱚ ᱪᱟᱵᱟ ᱠᱮᱜᱼᱟ ᱯᱮ ᱥᱮ ᱵᱟᱝᱟ ᱾
ᱦᱳᱲᱩ ᱨᱚᱦᱚᱭ ᱫᱚ ᱪᱟᱵᱟ ᱦᱩᱭᱱᱟ ᱪᱟᱵᱟ ᱠᱟᱛᱮ ᱦᱚᱜᱚᱭ ᱵᱟᱨᱯᱮ ᱫᱤᱱ ᱦᱩᱭ ᱮᱱᱟ ᱾
ᱚ ᱾
ᱟᱯᱮ?
ᱟᱞᱮ ᱫᱚ ᱦᱚᱜᱼᱚᱭ ᱪᱟᱞᱟᱜ ᱠᱟᱱ ᱜᱮᱭᱟ ᱨᱚᱦᱚᱭᱮᱫ ᱜᱮᱭᱟᱞᱮ ᱦᱟᱸᱜ ᱟᱹᱣᱨᱤ ᱪᱟᱵᱟᱜ ᱛᱟᱞᱮᱭᱟ᱾
ᱦᱩᱸ ᱾
ᱦᱳᱭ ᱾
ᱴᱮᱠᱴᱟᱨ ᱛᱮᱜᱮ ᱥᱤ ᱵᱟᱲᱟ ᱠᱚᱫᱚ ᱥᱮ ᱱᱟᱦᱮᱞ ᱛᱮ?
ᱟᱞᱮ ᱴᱮᱠᱴᱟᱨ ᱛᱮᱜᱮ ᱞᱮ ᱥᱤ ᱵᱟᱲᱟ ᱠᱟᱜᱼᱟ ᱾
ᱨᱚᱦᱚᱭ ᱢᱮᱥᱤᱱ ᱛᱮ
ᱵᱟᱝᱟ ᱢᱮᱥᱤᱱ ᱫᱚ ᱛᱤ ᱛᱮᱜᱮ ᱾
ᱡᱟᱭᱜᱟ ᱡᱟᱭᱜᱟ ᱛᱮ ᱢᱮᱥᱤᱱ ᱛᱮᱦᱚᱸ ᱠᱚ ᱨᱚᱦᱚᱭᱮᱫᱟ ᱟᱹᱰᱤ ᱡᱟᱹᱥᱛᱤ ᱜᱮ᱾
ᱦᱩᱸ ᱟᱞᱮ ᱴᱷᱮᱡ ᱫᱚ ᱢᱮᱥᱤᱱ ᱫᱚ ᱦᱟᱸᱜ ᱟᱹᱣᱨᱤ᱾ ᱵᱟᱦᱟᱞᱚᱜᱼᱟ ᱱᱤᱛᱚᱜ ᱦᱟᱹᱵᱤᱡ ᱛᱚ ᱛᱤ ᱛᱮᱜᱮ ᱨᱚᱦᱚᱭ ᱦᱩᱭᱩᱜ ᱠᱟᱱᱟ ᱾
ᱦᱩᱸ ᱾
ᱦᱩᱸ ᱾
ᱢᱮᱥᱤᱱ ᱛᱮ ᱢᱮᱥᱤᱱ ᱛᱮ ᱨᱚᱦᱚᱭ ᱠᱟᱛᱮᱜ ᱢᱟᱱᱮ ᱱᱚᱣᱟᱜᱮ ᱢᱚᱸᱡᱽ ᱦᱩᱭᱩᱜ ᱠᱟᱱᱟ ᱡᱮ ᱢᱮᱥᱤᱱ ᱛᱮᱦᱚ ᱨᱚᱦᱚᱭ ᱢᱮᱥᱤᱱ ᱛᱮᱢ ᱨᱚᱦᱚᱭ ᱞᱮᱠᱷᱟᱡ ᱢᱟᱱᱮ ᱢᱮᱥᱤᱱ ᱛᱮ ᱢᱟᱱᱮ ᱜᱷᱟᱥ ᱠᱚᱢ ᱦᱮᱲᱦᱮᱫ ᱫᱟᱲᱤᱜᱼᱟ ᱚᱱᱟ ᱛᱮᱜᱮ ᱾ ᱟᱨ ᱢᱟᱱᱮ ᱚᱱᱟ ᱱᱤᱡᱮᱨ ᱱᱤᱡᱮᱨ ᱨᱚᱦᱚᱭᱟ ᱟᱨ ᱢᱮᱥᱤᱱ ᱛᱮᱢ ᱦᱮᱲᱦᱮᱫᱼᱟ ᱵᱟᱝ ᱚᱱᱟ ᱠᱚᱫᱚ ᱛᱮ ᱵᱟᱝ ᱡᱩᱨᱤᱜᱼᱟ ᱾
ᱦᱮᱸ ᱦᱮᱸ ᱦᱳᱭ ᱦᱳᱭ ᱚᱱᱟᱜᱮ
ᱟᱞᱮ ᱥᱮᱜ ᱢᱟ ᱟᱹᱰᱤ ᱡᱩᱫᱟᱹ ᱢᱟᱱᱮ ᱚᱱᱠᱟ ᱡᱟᱜᱟ ᱡᱟᱜᱟ ᱛᱚ ᱫᱟᱜ ᱜᱮ ᱵᱟᱝ ᱵᱟᱹᱱᱩᱜᱼᱟ ᱟᱨᱦᱚᱸ ᱡᱟᱜᱟ ᱡᱟᱜᱟ ᱫᱚᱠᱚ ᱰᱩᱵᱟᱹᱜ ᱠᱟᱱᱟ ᱟᱰᱤ ᱡᱟᱹᱥᱛᱤ ᱾
ᱚ ᱚ ᱟᱥᱟᱢ ᱨᱮᱜᱮ ᱛᱮᱠᱚ ᱰᱩᱵᱟᱹᱜ ᱠᱟᱱᱟ ᱦᱟᱝ᱾
ᱦᱮᱸ ᱦᱮᱸ ᱟᱞᱮ ᱥᱮᱜ ᱜᱮ ᱦᱟᱸᱜ ᱢᱮᱱᱮᱜ ᱟᱞᱮ ᱠᱷᱚᱡ ᱫᱚ ᱥᱟᱺᱜᱤᱧᱚᱜ ᱠᱟᱱᱟ ᱚᱱᱛᱮ ᱫᱚ ᱮᱱᱛᱮᱫ ᱟᱨᱦᱚᱸ ᱟᱞᱮ ᱥᱮᱜ ᱜᱤ
ᱟᱹᱰᱤ ᱟᱭᱢᱟ ᱦᱚᱲ ᱠᱚᱠᱚ ᱵᱚᱸᱜᱟ ᱛᱟᱞᱟᱭᱮᱱᱟ ᱛᱚᱵᱮ ᱵᱟᱝ?
ᱦᱮᱸ ᱚᱱᱛᱮ ᱛᱤᱱᱟᱹᱜ ᱯᱩᱱᱭᱟ ᱥᱮ ᱛᱤᱱᱟᱹᱜ ᱡᱤᱞᱟ ᱵᱟᱝ
ᱦᱮᱸ ᱟᱫᱚ ᱚᱱᱛᱮ ᱫᱚ ᱥᱟᱱᱛᱟᱲ ᱦᱚᱸᱠᱚ ᱛᱟᱦᱮᱸᱜ ᱠᱟᱱ ᱜᱮᱭᱟ?
ᱢᱟᱱᱮ ᱪᱤᱞᱤ ᱠᱩ ᱵᱟᱝ ᱛᱮᱜ ᱠᱩ ᱛᱟᱦᱮᱸ ᱠᱟᱱ ᱚᱱᱟ ᱫᱚ ᱵᱟᱹᱧ ᱞᱟᱹᱭ ᱫᱟᱲᱤᱜᱼᱟ᱾
ᱞᱮᱜ ᱥᱟᱱᱛᱟᱲ ᱦᱚᱸᱠᱚ ᱛᱟᱦᱮᱸ ᱠᱟᱱ ᱜᱮᱭᱟ ᱮᱴᱟᱜ ᱫᱚ ᱩᱱᱟᱹᱜ ᱫᱟᱭᱟ ᱠᱚ ᱱᱤᱛᱚᱜ ᱤᱭᱟᱹ ᱪᱟᱵᱟᱭᱮᱱ ᱛᱟᱠᱚᱣᱟ ᱚᱲᱟᱜ ᱠᱚ ᱩᱱᱟᱹᱜ ᱫᱟᱭᱟ ᱾
ᱦᱩᱸ ᱦᱩᱸ ᱾ ᱚᱠᱟ ᱞᱮᱠᱟ ᱵᱟᱝ ᱢᱟᱱᱮ ᱚᱝᱠᱟ ᱥᱮᱨᱢᱟ ᱫᱟᱜ ᱾ ᱥᱮᱨᱢᱟ ᱫᱟᱜ ᱫᱚ ᱥᱮ ᱵᱟᱹᱠᱩ ᱤᱭᱟᱹᱣ ᱠᱟᱱᱟ ᱢᱟᱱᱮ ᱚᱝᱠᱟ ᱚᱠᱟ ᱥᱮᱜ ᱪᱚᱝ ᱾ ᱚᱠᱟ ᱴᱷᱮᱡ ᱪᱚᱝ ᱢᱟᱱᱮ ᱯᱷᱩᱲ ᱦᱮᱡ ᱠᱟᱱᱟ ᱫᱟᱜ ᱩᱝᱠᱟ ᱵᱚᱜᱚᱡ ᱠᱟᱣ ᱫᱟ ᱠᱩ ᱾ ᱱᱩᱝᱠᱟ ᱦᱮᱡ ᱠᱟᱱᱟ ᱟᱯᱮᱥᱮᱜ ᱫᱟᱜ ᱫᱚ᱾
ᱚ᱾
ᱢᱟᱱᱮ ᱢᱤᱜ ᱥᱤᱫᱷᱟᱹ ᱦᱮᱡ ᱠᱟᱱᱟ ᱵᱟᱝ ᱚᱱᱠᱟ ᱪᱚᱯᱚᱫ ᱪᱚᱯᱚᱫ ᱛᱤᱱᱟᱹᱜ ᱾ ᱦᱚᱲ ᱦᱚᱲᱟᱜ ᱚᱲᱟᱜ ᱠᱚ ᱢᱟᱱᱮ ᱠᱟ ᱤᱭᱟᱹᱭᱱᱟ ᱾ ᱰᱟᱭᱨᱮᱠᱴ ᱟᱹᱛᱩ ᱦᱮᱡ ᱱᱟ ᱵᱟᱠᱷᱟᱡ ᱚᱱᱠᱟ ᱫᱟᱜ ᱨᱮᱫᱚ ᱛᱮ ᱚᱝᱠᱟ ᱵᱟᱝ ᱤᱭᱟᱹ ᱵᱟᱝ ᱡᱚᱢᱟᱜᱼᱟ ᱰᱟᱭᱨᱮᱠ᱾ ᱫᱟᱜ ᱯᱮᱨᱮᱡᱚᱜᱼᱟ ᱟᱨ ᱢᱟ ᱟᱹᱛᱩ ᱦᱮᱡ ᱠᱟᱱᱟ ᱥᱤᱫᱷᱟᱹ᱾
ᱟᱹᱰᱤ ᱟᱭᱢᱟ ᱦᱚᱲ ᱠᱚᱠᱚ ᱵᱚᱸᱜᱟ ᱛᱟᱞᱟᱣ ᱠᱟᱱᱟ ᱛᱚᱵᱮ᱾
ᱦᱩᱸ ᱦᱩᱸ᱾
ᱟᱨ ᱟᱹᱰᱤ ᱦᱚᱲᱟᱜ ᱜᱮ ᱚᱲᱟᱜ ᱠᱚ ᱤᱭᱟᱹ ᱪᱟᱵᱟ ᱟᱠᱟᱱ ᱛᱟᱠᱚᱣᱟ᱾
ᱢᱟᱱᱮ ᱮᱠᱫᱚᱢ ᱚᱵᱚᱥᱛᱟ ᱜᱮ ᱵᱟᱹᱱᱩᱜᱼᱟ ᱫᱚ ᱚᱱᱟ ᱨᱮᱱᱟᱜ ᱫᱚ᱾
ᱦᱩᱸ ᱦᱩᱸ ᱯᱩᱨᱟᱹ ᱫᱟᱜ ᱟᱨ ᱫᱟᱜ ᱜᱮ ᱱᱤᱛᱚᱜ ᱫᱚ ᱵᱟᱝ᱾
ᱨᱮᱸᱜᱮᱡ ᱦᱚᱲ ᱠᱤᱸᱥᱟᱹᱲ ᱦᱚᱲ ᱥᱚᱢᱟᱱ ᱱᱟᱠᱚ ᱱᱤᱛᱚᱜ ᱫᱚ ᱢᱟᱱᱮ ᱛᱚᱜ ᱦᱚᱸ᱾ ᱡᱚᱢ ᱨᱮᱱᱟᱜ ᱜᱮ ᱟᱹᱰᱤ ᱠᱚᱥᱴᱚ ᱢᱟᱱᱮ ᱪᱮᱜ ᱠᱚ ᱡᱚᱢᱟ ᱚᱠᱟ ᱨᱮᱠᱚ ᱛᱟᱦᱮᱱᱟ?
ᱟᱫᱚ ᱚᱱᱟ ᱨᱮᱫᱚ ᱱᱤᱛᱚᱜ ᱫᱚ ᱡᱚᱛᱚ ᱦᱚᱲᱜᱮ ᱜᱚᱲᱚ ᱥᱚᱯᱚᱦᱚᱫ ᱞᱟᱜᱟᱣ ᱟᱵᱚᱱᱟ ᱚᱱᱟ ᱨᱮᱫᱚ᱾
ᱦᱩᱸ ᱦᱩᱸ᱾
ᱡᱟᱸᱦᱟᱭ ᱜᱮ ᱡᱟᱸᱦᱟ ᱛᱤᱱᱟᱹᱜ ᱵᱚᱱ ᱜᱚᱲᱚ ᱥᱚᱯᱚᱦᱚᱫ ᱫᱟᱲᱮᱭᱟᱜ ᱛᱟᱦᱞᱮ ᱫᱚ ᱱᱟᱯᱟᱭ ᱠᱚᱜᱼᱟ᱾ ᱩᱱᱠᱳ ᱦᱚᱸ ᱵᱷᱟᱜᱮ ᱠᱚᱜ ᱵᱮᱥ ᱠᱚ ᱵᱩᱡᱷᱟᱹᱣᱟ ᱡᱮᱢᱚᱱ ᱩᱱᱠᱩ ᱡᱚᱢ ᱫᱟᱲᱮᱭᱟᱜ ᱢᱟ ᱡᱮᱢᱚᱱ ᱱᱩᱠ ᱴᱩ ᱦᱚᱲ ᱫᱚ ᱨᱮᱸᱜᱮᱡ ᱛᱮᱦᱚᱢ ᱛᱟᱸᱦᱮ ᱫᱟᱲᱮᱜᱼᱟ ᱢᱮᱱᱠᱷᱟᱱ ᱡᱟᱸᱦᱟᱭ ᱠᱟᱹᱴᱤᱡ ᱜᱤᱫᱽᱨᱟᱹ ᱠᱚ ᱦᱮᱱᱟᱜ ᱠᱚᱣᱟ ᱩᱱᱠᱩ ᱫᱚ ᱪᱤᱠᱟᱹ ᱜᱚᱫ ᱛᱟᱦᱮᱱᱟ ᱨᱮᱸᱜᱮᱡ ᱛᱮᱫᱚ ᱦᱮᱸ?
ᱦᱩᱸ ᱯᱟᱭᱥᱟ ᱫᱚᱢ ᱧᱟᱢ ᱨᱩᱣᱟᱹᱲ ᱜᱮᱭᱟ ᱮᱛᱮ ᱟᱨ ᱡᱩᱫ ᱛᱤ ᱚᱱᱟ ᱯᱟᱭᱥᱟ ᱛᱮ ᱡᱩᱫᱤ ᱦᱚᱲᱮᱢ ᱤᱭᱟᱹ ᱵᱟᱧᱪᱟᱣ ᱞᱮᱠᱷᱟᱡ ᱚᱱᱮ ᱟᱫᱚ ᱱᱤᱡᱮᱨᱟᱜ ᱜᱮ ᱢᱚᱸᱡᱽ ᱦᱩᱭᱩᱜᱼᱟ᱾
ᱦᱚᱭ ᱦᱚᱭ᱾
ᱯᱟᱭᱥᱟ ᱫᱚ ᱤᱱᱟᱹᱜ ᱞᱟᱹᱴᱩᱣᱟᱜ ᱫᱚ ᱵᱟᱝ ᱠᱟᱱᱟ ᱵᱟᱝ ᱦᱚᱲ ᱜᱤ ᱢᱟᱱᱮ
ᱦᱳᱭ ᱦᱳᱭ ᱾
ᱚᱱᱛᱮ ᱫᱚ ᱟᱱᱛᱮ ᱡᱷᱟᱨᱠᱷᱚᱸᱱᱰ ᱥᱮ ᱚᱱᱛᱮ ᱫᱮᱣᱜᱷᱚᱨᱚᱢ ᱧᱮᱞ ᱠᱟᱜ ᱜᱮᱭᱟ?
ᱦᱮᱸ ᱦᱩᱸ᱾
ᱦᱳᱭ ᱚᱸᱰᱮ ᱠᱷᱚᱡ ᱚᱸᱰᱮ ᱠᱷᱚᱡ ᱠᱚ ᱜᱚᱲᱚ ᱭᱟᱜ ᱠᱟᱣᱟ ᱫᱩᱭ ᱠᱟᱨᱳᱲ ᱴᱟᱠᱟ ᱠᱚ ᱮᱢᱟᱜ ᱠᱚᱣᱟ ᱟᱨᱦᱚᱸ ᱚᱠᱟ ᱠᱚ ᱨᱮᱪᱚᱝ ᱯᱟᱥᱮᱜ ᱠᱚ ᱤᱭᱟᱹᱜ ᱱᱟ ᱚᱠᱟ ᱚᱝᱠᱟ ᱜᱮ᱾
ᱚᱻ ᱟᱪᱪᱷᱟ ᱦᱚᱸ᱾
ᱚᱱᱠᱟ ᱜᱮ ᱡᱚᱢᱟᱜ ᱠᱚᱠᱚ ᱤᱫᱤ ᱠᱩ ᱠᱟᱱ ᱛᱷᱟᱱᱟ ᱾
ᱦᱮᱸ ᱤᱧᱤᱧ ᱧᱮᱞ ᱞᱮᱫ ᱜᱮᱭᱟ ᱥᱳᱥᱟᱞ ᱢᱤᱰᱤᱭᱟ ᱨᱮᱭᱚᱜ᱾
ᱜᱟᱹᱰᱤᱠ᱾
ᱡᱚᱢᱟᱜ ᱠᱚ ᱠᱚ ᱤᱫᱤ ᱚᱱᱟ ᱧᱮᱞ ᱟᱛᱮ ᱟᱹᱰᱤ ᱫᱟᱭᱟ ᱟᱹᱰᱤ ᱫᱩᱠᱤᱧ ᱵᱩᱡᱷᱟᱹᱣ ᱠᱮᱜᱼᱟ ᱤᱧ ᱫᱚ᱾
ᱦᱩᱸ ᱫᱟᱭᱟ ᱜᱮ ᱮᱠᱫᱚᱢ ᱾
ᱢᱮᱱᱟᱜ-ᱟ ᱾
ᱚᱠᱟ ᱥᱮᱫ ᱠᱷᱚᱡ ᱵᱟᱝ ᱦᱟᱸᱜ ᱚᱛᱮ ᱦᱮᱡ ᱠᱟᱱ ᱞᱟᱹᱭ ᱫᱟᱠᱚ ᱚᱨᱩᱱᱟᱪᱚᱞ ᱥᱮ ᱚᱱᱛᱮ ᱟᱨᱦᱚᱸ ᱟᱸᱡᱚᱢᱚᱜ ᱠᱟᱱᱟ ᱚᱱᱛᱮ ᱪᱟᱭᱱᱟ ᱥᱮᱜ ᱾
ᱦᱩᱸ ᱚᱠᱟ ᱥᱮᱜ ᱠᱷᱚᱡ ᱪᱚ ᱦᱮᱡ ᱮᱱᱟ ᱮᱛᱮᱜ ᱩᱱᱟᱹᱜ ᱤᱭᱟᱹ ᱫᱚ ᱾ ᱩᱱᱟᱹᱜ ᱜᱟᱱ ᱫᱟᱜ ᱫᱚ ᱩᱱᱟᱹᱜ ᱜᱟᱱ ᱯᱩᱱᱧᱟᱹ ᱡᱮᱞᱟ ᱜᱮ ᱤᱭᱟᱹ ᱪᱟᱵᱟ ᱟᱠᱟᱱᱟ ᱾
ᱢᱟᱱᱮ ᱩᱱᱠᱩ ᱠᱚ ᱱᱚᱝᱠᱟᱣ ᱠᱟᱫᱟ ᱢᱟᱱᱮ ᱦᱟᱱᱛᱮ ᱫᱟᱜ ᱠᱩ ᱰᱟᱱᱴᱟᱣ ᱞᱮᱠᱷᱟᱱ ᱢᱟ ᱟᱹᱠᱩ ᱠᱚ ᱰᱩᱵᱟᱹᱜᱼᱟ ᱵᱟᱝ?
ᱦᱩᱸ ᱦᱩᱸ
ᱚᱱᱟᱛᱮ ᱫᱟᱜ ᱠᱩ ᱟᱲᱟᱜ ᱜᱚᱫ ᱠᱟᱫᱟ ᱟᱵᱥᱮᱜ ᱾
ᱚ ᱟᱵᱚ ᱥᱮᱱ ᱱᱚᱛᱮ ᱠᱚ ᱟᱲᱟᱜ ᱜᱚᱞ ᱠᱟᱫᱟ ᱵᱟᱝ?
ᱦᱩᱸ ᱦᱩᱸ
ᱩᱸ
ᱟᱫᱚ ᱪᱮᱫᱟᱜ ᱯᱮ ᱚᱱᱠᱟᱭᱟ ᱟᱛᱮᱜ ᱥᱮ
ᱦᱳᱭ ᱢᱟᱱᱮ ᱦᱮᱸ ᱱᱚᱣᱟ ᱠᱚ ᱠᱟᱹᱦᱤᱱ ᱫᱚ ᱠᱤᱛᱟᱹᱵ ᱨᱮ ᱟᱸᱡᱚᱢ ᱵᱟᱲᱟ ᱞᱮᱱᱟ ᱱᱤᱛᱚᱜ ᱨᱤᱭᱮᱞ ᱨᱮ ᱦᱩᱭᱱᱟ ᱾
ᱦᱩᱸ ᱦᱩᱸ ᱥᱟᱹᱨᱤ ᱾ ᱟᱨ ᱚᱱᱠᱟ ᱥᱮᱨᱢᱟ ᱥᱮᱨᱢᱟ ᱜᱮᱠᱚ ᱤᱭᱟᱹᱜ-ᱟ ᱥᱮ ᱱᱤᱭᱟᱹ ᱵᱟᱨ ᱜᱮᱠᱚ ᱤᱭᱟᱹ ᱪᱟᱵᱟ ᱟᱠᱟᱱᱟ ᱾
ᱱᱤᱜ ᱱᱤ ᱱᱤᱭᱟᱹ ᱵᱟᱨ ᱜᱮ ᱚᱱᱠᱟ ᱦᱩᱭ ᱠᱟᱱᱟ ᱵᱟᱠᱷᱟᱡ ᱢᱟᱱᱮ ᱤᱱᱟᱹᱜ ᱚᱱᱠᱟ ᱫᱚ ᱵᱟᱝ ᱦᱩᱭ ᱵᱟᱲᱟᱜ ᱠᱟᱱ ᱛᱟᱦᱮᱱᱟ ᱾
ᱦᱩᱭᱩᱜ ᱜᱮᱭᱟ ᱩᱱᱟᱹᱜ ᱫᱚ ᱵᱟᱝ ᱵᱟᱝ ᱾
ᱯᱚᱨᱮ ᱢᱟᱱᱮ ᱚᱱᱠᱟ ᱦᱩᱭᱩᱜ ᱜᱮᱭᱟ ᱫᱟᱜ ᱠᱚ ᱯᱮᱨᱮᱡ ᱵᱟᱲᱟᱜᱼᱟ ᱚᱱᱟ ᱜᱷᱟᱴ ᱴᱤ ᱠᱚᱨᱮ ᱜᱚᱦᱟᱴᱤ ᱠᱚᱨᱮ ᱚᱱᱟ ᱠᱚ ᱚᱱᱮ ᱜᱟᱹᱰᱤ ᱠᱚ ᱵᱟᱝ ᱪᱟᱞᱟᱜᱼᱟ ᱵᱚᱞᱮ ᱫᱟᱜ ᱯᱮᱨᱮᱡ ᱤᱭᱟᱹᱛᱮ ᱚᱱᱠᱟ ᱜᱤ ᱾
ᱚ
ᱟᱨ ᱤᱱᱟᱹᱜ ᱞᱟᱹᱴᱩ ᱤᱭᱟᱹ ᱫᱚ ᱵᱟᱝ ᱵᱟᱝ ᱦᱩᱭ ᱵᱟᱲᱟ ᱟᱛᱮᱜ ᱾
ᱱᱤᱱᱟᱹᱜ ᱞᱟᱹᱴᱩ ᱤᱭᱟᱹ ᱫᱚ ᱵᱟᱝ ᱾
ᱢᱟᱨᱟᱝ ᱚᱱᱟ ᱫᱚ ᱾
ᱦᱮᱸ ᱮᱛᱮᱫ ᱫᱟᱜ ᱛᱮᱫᱚ ᱮᱛᱮᱫ ᱪᱤᱠᱟᱹᱢ ᱵᱟᱧᱪᱟᱜᱼᱟ ᱵᱟᱝ? ᱫᱟᱜ ᱛᱮᱜᱮ ᱡᱩᱫᱤᱢ ᱤᱭᱟᱹ ᱪᱟᱵᱟ ᱞᱮᱱᱠᱷᱟᱱ ᱫᱚ ᱾
ᱦᱩᱸ
ᱜᱟᱹᱭ ᱰᱟᱝᱨᱟ ᱡᱚᱛᱚᱣᱟᱜ ᱠᱚ ᱤᱭᱟᱹ ᱪᱟᱵᱟᱭ ᱮᱱᱟ ᱵᱟᱝ?
ᱠᱷᱟᱡ ᱫᱚ, ᱦᱚᱲ ᱜᱮ ᱢᱟᱱᱮ ᱫᱟᱹᱲ ᱨᱮᱱᱟᱜ ᱪᱟᱱᱥ ᱵᱟᱠᱚ ᱧᱟᱢ ᱞᱮᱭᱟ ᱟᱨᱦᱚᱸ
ᱜᱟᱹᱭ ᱰᱟᱝᱨᱟ ᱫᱚ ᱪᱤᱠᱟᱹᱭᱟᱭ ᱩᱸ ᱩᱱᱠᱩ ᱢᱟᱠᱚ ᱛᱚᱞ ᱠᱟᱠᱚ ᱟᱨᱦᱚᱸ,
ᱦᱩᱸᱼᱼ
ᱦᱩᱸ
ᱠᱟ ᱠᱚᱨ ᱪᱚᱝ ᱠᱚᱥᱮᱡ ᱠᱚ ᱵᱟᱧᱪᱟᱣ ᱵᱟᱲᱟᱭ ᱮᱱᱟ ᱢᱤᱫᱵᱟᱨ
ᱦᱮᱸ ᱢᱤᱫ ᱵᱟᱨ ᱦᱚᱲ ᱫᱚ ᱦᱟᱸᱜ ᱠᱚ ᱵᱟᱧᱪᱟᱣ ᱠᱟᱱ ᱜᱮᱭᱟ᱾ ᱚᱱᱮ ᱦᱮᱞᱤᱠᱮᱯᱴᱟᱨ ᱛᱮᱠᱚ ᱨᱟᱠᱟᱵᱚᱜ ᱧᱮᱞᱮ ᱠᱚ ᱛᱟᱦᱮᱱᱟᱹᱧ᱾ ᱦᱳᱭ᱾
ᱦᱟᱹ ᱥᱚᱨᱠᱟᱨ ᱦᱚᱸ ᱟᱹᱰᱤ ᱡᱩᱫᱟᱹ ᱮᱛᱮᱫ ᱫᱟᱠᱟ ᱠᱚ ᱦᱚᱸᱭ ᱮᱢᱟᱜ ᱠᱚᱣᱟ ᱦᱮᱸ ᱚᱱᱠᱟ ᱫᱟᱠᱟ ᱠᱚ ᱟᱹᱜᱩᱣᱟᱜ ᱠᱚᱣᱟ ᱵᱟᱝ ᱚᱱᱠᱟ ᱪᱚᱴ ᱠᱷᱚᱡ ᱜᱤᱰᱤ ᱜᱚᱰᱟᱜ ᱠᱚᱣᱟ ᱾ ᱮᱠᱫᱚᱢ ᱚᱱᱟᱢᱟ ᱡᱚ ᱡᱚᱛᱚ ᱞᱚᱥᱚᱫ ᱪᱟᱵᱟᱭᱮᱱ ᱚᱱᱟ ᱫᱚ ᱟᱫᱚ ᱪᱤᱠᱟᱛᱮ ᱠᱚ ᱡᱚᱢᱟ ᱵᱟᱝ ᱚᱱᱟ
ᱦᱚᱸ ᱞᱚᱥᱚᱫ ᱦᱚᱸ ᱪᱤᱠᱟᱹᱢ ᱡᱚᱢᱟ, ᱱᱤᱡᱮ ᱦᱚᱲᱜᱮ ᱡᱚᱢ ᱜᱮ ᱵᱟᱢ ᱫᱟᱲᱮᱭᱟᱜᱼᱟ᱾ ᱞᱚᱥᱚᱫ ᱦᱩᱸ᱾
ᱪᱚᱴ ᱠᱷᱚᱡ ᱮ ᱜᱤᱰᱤ ᱜᱚᱫ ᱠᱟᱫᱟ ᱟᱨ ᱤᱱᱟᱹᱜ ᱤᱭᱟᱹ ᱫᱟᱜ ᱠᱟᱱᱟ᱾ ᱚᱱᱟ ᱟᱹᱰᱤ ᱵᱷᱤᱛᱨᱤ ᱵᱚᱞᱚᱭ ᱮᱱᱟ ᱢᱟᱱᱮ ᱤᱱᱟᱹᱜ ᱪᱚᱴ ᱜᱤᱰᱤ ᱜᱚᱫ ᱠᱟᱜᱼᱟ᱾
ᱦᱮᱸ ᱜᱮᱭᱟ, ᱦᱮᱸ ᱦᱮᱸ ᱟᱨ ᱞᱚᱥᱚᱫ ᱜᱮ ᱛᱟᱦᱮᱱ ᱠᱷᱟᱱ ᱫᱚ ᱵᱚᱞᱚᱜ ᱜᱮᱭᱟ ᱚᱱᱟ ᱢᱟ᱾ ᱚᱱᱟ ᱫᱟᱠᱟ ᱫᱚ ᱪᱤᱠᱟᱹᱢ ᱡᱚᱢᱟ᱾
ᱮᱢ ᱟᱨ ᱢᱟᱱᱮ ᱵᱟᱭ ᱮᱢᱟᱠᱚ ᱠᱷᱟᱱ ᱮᱠᱮ ᱜᱮ ᱯᱟᱲᱟᱜ ᱠᱟᱱᱟ᱾ ᱵᱟᱝ ᱧᱩᱛᱩᱢ ᱛᱮᱫ ᱧᱤᱛᱩᱢ ᱛᱮᱫ ᱜᱚᱲ ᱢᱟᱱᱮ᱾
ᱦᱮᱸ, ᱦᱳᱭ᱾
ᱤᱭᱟᱹ ᱜᱮ ᱦᱟᱸᱜ ᱢᱟᱱᱮ, ᱰᱚᱠᱳᱢᱮᱱᱥ ᱜᱮᱦᱟᱸᱜ ᱚᱠᱟ ᱞᱮᱠᱟ, ᱱᱤᱛᱚᱜ ᱦᱟᱸ᱾ ᱵᱮᱱᱟᱣ ᱫᱚᱲᱦᱟ ᱠᱚ ᱧᱟᱢ ᱢᱟ ᱥᱮ ᱵᱟᱝ? ᱟᱫᱷᱟᱨ ᱠᱟᱨᱰ ᱠᱚ ᱚᱠᱟ ᱠᱚᱢᱟ ᱵᱚᱞᱮ ᱵᱟᱝ ᱧᱟᱢᱚᱜᱼᱟ ᱵᱮᱱᱟᱣ ᱫᱚᱦᱟ ᱵᱟᱝ ᱚᱱᱠᱟ ᱠᱚ ᱞᱟᱹᱭᱟ᱾
ᱦᱮᱸ ᱦᱮᱸ, ᱫᱟᱭᱟ ᱜᱮ ᱛᱚᱵᱮ ᱩᱱᱠᱩ ᱫᱚ ᱚᱱᱟ ᱰᱚᱠᱢᱮᱱᱴ ᱠᱚᱦᱚᱸ
ᱱᱤᱦᱟᱹ ᱛᱮ᱾ ᱱᱤᱛᱳᱜ ᱚᱠᱟᱞᱮᱠᱟ ᱪᱚᱝ ᱦᱟ ᱩᱥᱟᱹᱫ ᱵᱮᱱᱟᱣ ᱟᱠᱟᱫᱟ ᱟᱨᱦᱚᱸ᱾
ᱦᱮᱸ᱾ ᱜᱚᱲᱚᱥᱚᱯᱚᱦᱚᱫ ᱠᱚ ᱮᱢᱟᱠᱚ ᱠᱷᱟᱱ ᱫᱚ ᱱᱟᱯᱟᱭᱚᱜᱼᱟ᱾ ᱤᱧ ᱫᱩᱧ ᱢᱚᱱᱮᱭᱟ᱾ ᱦᱩᱸ᱾ ᱱᱚᱣᱟ ᱢᱟᱜ ᱡᱚᱛᱚ ᱜᱮ ᱥᱚᱨ ᱠᱟᱨᱟᱜ ᱛᱤᱨᱮ, ᱩᱱᱤ ᱡᱩᱫᱤᱭ ᱞᱟᱹᱭ ᱞᱮᱠᱷᱟᱱ ᱫᱚ ᱟᱨᱦᱚᱸ ᱫᱚᱲᱦᱲᱟ ᱛᱮ ᱡᱚᱛᱚ ᱜᱮ ᱜᱟᱱᱚᱜᱼᱟ᱾
ᱢᱟᱱᱮ ᱥᱚᱨᱠᱟᱨ ᱫᱚ ᱛᱮᱫ ᱵᱟᱰᱟᱭ ᱜᱮᱭᱟ᱾ ᱩᱱᱤᱜᱮ ᱚᱱᱠᱟ ᱜᱚᱲᱚᱭ ᱦᱮᱪ ᱫᱟᱠᱟᱭ ᱮᱢᱟᱭ ᱠᱚᱣᱟ ᱪᱚᱴ ᱠᱷᱚᱡ᱾
ᱦᱩᱸᱻ
ᱫᱟᱜ, ᱫᱟᱜ ᱧᱩᱨᱩᱜ ᱠᱟᱱᱟ ᱟᱞᱮᱥᱮᱫ ᱢᱟ ᱥᱟᱰᱮᱢ ᱟᱸᱡᱚᱢ ᱫᱟ ᱥᱮᱪᱮᱫ?
ᱵᱟᱝᱟ ᱵᱟᱝ ᱟᱸᱡᱚᱢᱚᱜ ᱠᱟᱱᱟ᱾
ᱛᱤᱱ ᱰᱚᱠ ᱨᱮᱱᱟᱜ ᱥᱟᱰᱮ ᱠᱚ᱾
ᱩᱸᱦᱩ ᱵᱟᱝ ᱟᱸᱡᱚᱢᱚᱜ ᱠᱟᱱᱟ ᱛᱚ᱾ ᱦᱩᱸ᱾ ᱛᱚᱵᱮ ᱟᱥᱟᱢ ᱫᱚ ᱟᱯᱮ ᱫᱤᱥᱚᱢ ᱫᱚ ᱚᱱᱮ ᱚᱱᱠᱟ ᱪᱟ ᱵᱟᱜᱟᱱ ᱠᱚ ᱢᱮᱱᱟᱜᱼᱟ ᱵᱟᱝ?
ᱦᱮᱸ ᱪᱟ ᱵᱟᱜᱟᱱ ᱠᱚ ᱢᱮᱱᱟᱜ ᱜᱮᱭᱟ᱾
ᱚᱻ
ᱥᱮᱱᱚᱜ ᱜᱮᱭᱟ ᱠᱚ ᱠᱟᱹᱢᱤ ᱱᱮᱛᱟᱨ ᱫᱚ ᱦᱟᱸᱜ ᱚᱱᱠᱟ, ᱦᱚᱲ ᱫᱚ ᱟᱹᱵᱤᱱ ᱠᱚᱢ ᱠᱚ ᱪᱟᱞᱟᱜ ᱠᱟᱱᱟ᱾ ᱯᱩᱨᱟᱹᱢ ᱠᱚ ᱡᱟᱹᱥᱛᱤ ᱠᱚ ᱠᱟᱹᱢᱤᱭᱮᱫᱟ᱾
ᱦᱩᱸ, ᱟᱛᱟ ᱟᱯᱮ ᱚᱸᱰᱮᱱᱤᱡ ᱥᱤᱝᱜᱟᱨ ᱮ ᱛᱟᱦᱮᱸ ᱠᱟᱱ ᱫᱚ ᱩᱱᱤ ᱩᱱᱤ ᱦᱚᱸᱛᱚᱭ ᱩᱱᱩᱢ ᱜᱚᱡ ᱮᱱᱟ᱾
ᱦᱮᱸ ᱚᱱᱠᱟᱜ ᱜᱮ ᱩᱱᱤ ᱦᱚ᱾ ᱩᱱᱠᱩ ᱮᱴᱟᱜ ᱥᱮᱫ ᱠᱚ ᱪᱟᱞᱟᱣ ᱞᱮᱱᱟ ᱰᱟᱹᱵᱽᱨᱟᱹᱜ ᱚᱠᱟᱮᱠᱟ ᱵᱟᱝ? ᱩᱱᱠᱩ ᱟᱠᱩ ᱥᱚᱸᱜᱮ ᱨᱤᱱᱤᱡ ᱤᱭᱟᱹ ᱜᱮ ᱵᱚᱞᱮ ᱠᱚ ᱤᱭᱟᱹ ᱨᱟᱱ ᱠᱚ ᱧᱩ ᱟᱫᱮ ᱛᱟᱦᱮᱸᱱᱟ ᱵᱟᱸᱫᱚ ᱚᱠᱟᱞᱮᱠᱟ ᱢᱟᱱᱮ ᱩᱱᱤ ᱱᱤ ᱫᱚ ᱵᱟᱭ ᱜᱚᱡ ᱟᱠᱟᱱᱟ ᱦᱟᱸᱜ᱾ ᱚᱱᱛᱮ ᱠᱚ ᱤᱫᱤ ᱯᱷᱟᱨᱟᱠ ᱞᱮᱫᱮᱭᱟ ᱜᱚᱡᱮ ᱞᱟᱹᱜᱤᱫ᱾ ᱢᱟᱱᱮ ᱟᱹᱰᱤ ᱰᱷᱮᱨ ᱯᱟᱭᱥᱟ ᱛᱟᱦᱮᱸ ᱠᱟᱱ ᱛᱟᱭᱟ ᱵᱟᱝ᱾
ᱦᱩᱸ ᱦᱩᱸ᱾
ᱛᱟᱭᱚᱢᱛᱮ ᱩᱱᱤ ᱟᱡ ᱟᱡ ᱵᱟᱹᱦᱩ ᱥᱟᱶ ᱦᱚᱸ ᱢᱤᱞᱟᱹᱣ ᱜᱮᱠᱚ ᱛᱟᱦᱮᱸ ᱠᱟᱱᱟ ᱩᱝᱠ ᱩᱱᱤ᱾
ᱚ, ᱦᱮᱸ, ᱧᱮᱞ ᱟᱠᱟᱫᱮ ᱜᱮᱭᱟᱢ ᱟᱢ ᱫᱚ?
ᱦᱮᱸ, ᱧᱮᱞ ᱜᱮ᱾
ᱦᱩᱸ᱾
ᱟᱥᱟᱢ ᱨᱤᱱᱤᱡ ᱠᱟᱱᱟᱭ ᱚᱱᱠᱟ ᱜᱮᱠᱚ ᱵᱚᱱᱚᱫᱚ ᱞᱮᱫᱟ ᱢᱟᱱᱮ ᱚᱱᱟ ᱩᱱᱤᱭ ᱜᱚᱡ ᱞᱮᱱ ᱤᱭᱟᱹᱛᱮ᱾
ᱚᱸ ᱟᱨ ᱩᱱᱤ ᱚᱨᱤᱡᱤᱛ ᱥᱤᱝᱮᱢ ᱧᱮᱞ ᱠᱟᱫᱮᱭᱟ ᱥᱮ ᱵᱟᱝ? ᱚᱨᱡᱤᱛ ᱥᱤᱝ
ᱦᱮᱸ ᱦᱮᱸ ᱧᱮᱞ, ᱧᱮᱞ ᱧᱮᱞ ᱩᱱᱤ ᱦᱚᱸ ᱧᱮᱞ ᱜᱮ᱾
ᱚ ᱩᱱᱤ ᱫᱚ ᱦᱩᱭᱩᱜ ᱠᱟᱱᱟᱭ ᱟᱞᱮᱥᱤᱱᱤᱡ ᱦᱳᱭ ᱩᱱᱤ ᱫᱚ ᱟᱞᱮᱥᱤᱱᱤᱡ ᱠᱟᱱᱟᱭ᱾
ᱦᱩᱸ ᱟ ᱨᱤᱭᱮᱞ ᱨᱮᱫᱚ ᱵᱟᱹᱧ ᱧᱮᱞ ᱠᱟᱫᱮᱭᱟ ᱢᱳᱵᱟᱭᱤᱞ ᱠᱚᱨᱮ ᱜᱮ ᱧᱮᱞ ᱵᱟᱲᱟ ᱦᱩᱭ ᱠᱟᱱᱟ᱾
ᱦᱳᱭ ᱚᱱᱮ ᱡᱟᱹᱥᱛᱤ ᱫᱚ ᱵᱟᱝ ᱥᱟᱺᱜᱤᱧᱟ ᱚᱱᱠᱟ ᱢᱤᱫ ᱜᱷᱚᱱᱴᱟ ᱞᱟᱜᱟᱜ-ᱟ ᱩᱱᱠᱩ ᱚᱲᱟᱜ ᱟᱨ ᱟᱞᱮ ᱚᱲᱟᱜ ᱫᱚ ᱚᱱᱠᱟ᱾
ᱚ ᱥᱩᱨ ᱜᱮ ᱛᱚᱵᱮ ᱦᱟᱝ?
ᱦᱩᱸ, ᱥᱩᱨ ᱜᱮᱭᱟ ᱟᱫᱚ, ᱢᱟ ᱩᱱᱤ ᱢᱟ ᱵᱟᱭ ᱛᱟᱦᱮᱱᱟ ᱥᱮ᱾ ᱟᱰᱮ ᱚᱲᱟᱜ ᱠᱚᱫᱚ ᱧᱮᱞ ᱦᱩᱭ ᱠᱟᱱ ᱛᱟᱭᱟ ᱟᱞᱮ ᱟᱛᱳ ᱥᱩᱨ ᱨᱮ ᱵᱟᱜᱟᱱ ᱦᱮᱱᱟᱜᱮ ᱛᱟᱭᱟ ᱢᱤᱫᱴᱟᱝ᱾
ᱦᱳᱭ᱾
ᱱᱚᱰᱮ ᱦᱤᱡᱩᱜ ᱜᱮᱭᱟᱭ ᱨᱮᱭᱟᱲ ᱫᱤᱱ᱾ ᱟᱫᱚ ᱱᱟᱜ ᱟᱛᱳ ᱫᱤᱥᱚᱢ ᱨᱮᱱ ᱫᱚ ᱛᱷᱚᱲᱮᱢ ᱵᱟᱲᱟᱭᱟ ᱱᱩᱭ ᱫᱚ ᱥᱤᱝᱜᱟᱨ ᱠᱟᱱᱟᱭ ᱥᱮ ᱪᱤᱞᱤ ᱠᱟᱱᱟᱭ ᱪᱤᱞᱤ ᱦᱮᱡ ᱟᱠ ᱦᱮᱸᱡ ᱟᱠᱟᱱᱟᱭ᱾
ᱩᱱᱟᱹᱜ ᱫᱚᱦᱟᱸᱜ ᱚᱠᱚᱭ ᱤᱭᱟᱹ ᱵᱟᱲᱟᱭ ᱫᱤᱭᱟ᱾ ᱟᱫᱚ ᱦᱟᱸᱜ ᱞᱮ ᱛᱷᱚᱲᱟ ᱠᱷᱟᱡ ᱜᱮ ᱵᱟᱲᱟᱭ ᱤᱫᱤᱭ ᱠᱟᱱᱟ᱾ ᱩᱸ
ᱚᱲᱟᱜ ᱨᱮ ᱛᱟᱦᱮᱸ ᱵᱟᱲᱟᱜ ᱜᱮᱭᱟ ᱚᱱᱠᱟ ᱡᱟᱹᱥᱛᱤ ᱠᱚ?
ᱵᱟᱝᱟ ᱚᱲᱟᱜ ᱨᱮᱫᱚ ᱵᱟᱭ ᱛᱟᱦᱮᱱ ᱜᱤᱭᱟ᱾
ᱚᱱᱠᱟ ᱟᱨ ᱢᱤᱫ ᱤᱭᱟᱹ ᱫᱚ ᱛᱮ ᱦᱟᱱᱛᱮ ᱱᱟᱛᱮ ᱠᱚ ᱫᱟᱬᱟᱱᱟ ᱦᱟᱱᱛᱮ ᱱᱟᱛᱮ ᱠᱚ ᱦᱚᱦᱚ ᱟᱠᱚᱣᱟ᱾
ᱦᱮᱸ ᱦᱮᱸ᱾
ᱛᱚᱱᱟ ᱦᱚᱸ ᱥᱚᱢᱚᱭ ᱠᱚ ᱦᱟᱸᱜ ᱦᱩᱭᱩᱜ ᱠᱟᱱ ᱦᱟᱸᱜ᱾
ᱦᱮᱸ ᱚᱠᱛᱚ ᱢᱟ ᱦᱟᱸᱜ ᱢᱩᱪᱟᱹᱫ ᱫᱤ ᱱᱟ᱾
ᱦᱩᱭ
ᱟᱢ ᱫᱚ ᱛᱤᱱᱟᱹᱜ ᱫᱤᱱ ᱠᱷᱚᱱᱮᱢ ᱨᱚᱯᱚᱲ ᱠᱟᱱᱟ ᱱᱤᱭᱟᱹ ᱨᱮᱫᱚ?
ᱦᱮᱸ ᱢᱟ
ᱵᱟᱝᱟ ᱛᱤᱱᱟᱹᱜ ᱫᱤᱱ ᱠᱷᱚᱱᱟᱜ ᱮᱢ ᱨᱚᱯᱚᱲ ᱠᱟᱱᱟ?
ᱢᱟ ᱛᱚᱵᱮ ᱡᱚᱦᱟᱨ᱾
ᱦᱳᱭ ᱦᱳᱭ ᱢᱟ